ᱦᱮᱞᱳ᱾
ᱦᱮᱞᱳ᱾
ᱦᱮᱸ ᱡᱚᱦᱟᱨ ᱜᱮ᱾
ᱦᱳᱭ ᱡᱚᱦᱟᱨ ᱡᱚᱦᱟᱨ᱾
ᱦᱮᱸ ᱪᱮᱫ ᱠᱚ ᱪᱤᱠᱟ ᱵᱟᱲᱟᱭ ᱦᱩᱭᱩᱜ ᱠᱟᱱᱟ
ᱪᱮᱫ ᱠᱚ ᱱᱤᱛᱚᱜ ᱫᱚ ᱡᱚᱢ ᱵᱟᱲᱟ ᱦᱩᱭᱩ ᱟᱠᱟᱱᱟ, ᱫᱤᱭᱮ ᱱᱚᱚᱭ ᱠᱟᱹᱴᱤᱡ ᱨᱮᱥᱴ ᱵᱟᱲᱟ ᱦᱩᱭᱩ ᱟᱠᱟᱱᱟ᱾
ᱚ
ᱚᱱᱛᱮ ᱟᱢ ᱫᱚ ᱪᱮᱫ ᱠᱚᱢ ᱪᱤᱠᱮ ᱵᱟᱲᱟᱭ ᱫᱟ?
ᱤᱧ ᱦᱚᱸ ᱱᱚᱚᱭ ᱡᱚᱢ ᱠᱟᱛᱮᱜ ᱜᱤᱧ ᱫᱩᱲᱩᱵ ᱟᱠᱟᱱᱟ᱾
ᱟᱪᱪᱷᱟ ᱟᱪᱪᱷᱟ ᱟᱨ
ᱟᱫᱚ ᱢᱳᱵᱟᱭᱤᱞ ᱦᱮᱸ ᱩᱱᱠᱩᱦ ᱟᱹᱣᱨᱤ ᱠᱚ ᱡᱚᱢᱟ ᱡᱚᱢ ᱟᱠᱚ ᱦᱟᱸᱜ
ᱟᱪᱪᱷᱟ ᱟᱪᱪᱷᱟ᱾
ᱦᱩᱸᱻ
ᱟᱞᱮ ᱦᱚᱸ ᱡᱚᱢ ᱫᱚ ᱡᱚᱛᱚ ᱦᱚᱲ ᱞᱮ ᱡᱚᱢ ᱵᱟᱲᱟ ᱟᱠᱟᱫᱟᱞᱮ ᱮᱵᱟᱨ᱾ ᱚᱲᱟᱜ ᱦᱚᱲ ᱫᱚ ᱜᱤᱛᱤᱡ ᱵᱟᱲᱟ ᱟᱠᱟᱱᱟ ᱠᱚ, ᱮᱵᱟᱨ ᱟᱨᱫᱚ ᱠᱟᱹᱴᱤᱡ ᱯᱟᱲᱦᱟᱣ ᱠᱚ ᱵᱟᱠᱤ ᱢᱮᱱᱟᱜ ᱟᱠᱟᱫᱟ ᱫᱤᱭᱮ ᱱᱮᱛᱟᱨ ᱫᱚ ᱡᱟᱹᱯᱤᱫ ᱫᱚ ᱵᱟᱝ ᱜᱟᱱᱚᱜ ᱠᱟᱱᱟ᱾
ᱦᱳᱭ ᱦᱳᱭ ᱦᱳᱭ ᱛᱚᱵᱮ ᱪᱮᱫ ᱞᱮᱠᱟ ᱚᱱᱛᱮ ᱫᱟᱜ ᱠᱚᱫᱚ?
ᱱᱚᱱᱛᱮ ᱫᱟᱜ ᱠᱚᱫᱚ ᱪᱮᱫ ᱤᱧ ᱞᱟᱹᱭᱟ ᱵᱟᱨᱯᱮ ᱫᱤᱱ ᱫᱷᱚᱨᱮ ᱢᱟ ᱦᱳᱭᱳᱜ ᱠᱟᱱᱟ?
ᱦᱮᱸ ᱱᱤᱛᱚᱜ ᱟᱸᱡᱚᱢᱚᱜ ᱠᱟᱱᱟ ᱱᱤᱛᱚᱜ᱾
ᱟᱪᱪᱷᱟ ᱟᱪᱪᱷᱟ ᱢᱮᱱᱫᱟᱹᱧ ᱛᱟᱷᱞᱮ ᱚᱱᱛᱮ ᱟᱯᱮ ᱥᱮᱫ ᱫᱚ ᱪᱮᱫ ᱞᱮᱠᱟ ᱦᱚᱭ ᱫᱟᱜ ᱠᱚᱫᱚ ᱦᱤᱡᱩᱜ ᱠᱟᱱᱟ? ᱥᱮ ᱵᱟᱝᱟ᱾
ᱦᱩᱸ ᱟᱞᱮ ᱥᱮᱫ ᱫᱚ ᱦᱚᱭ ᱫᱟᱜ ᱠᱚᱫᱚ
ᱫᱟᱜ ᱫᱚ ᱫᱟᱜ ᱫᱚ ᱴᱷᱤᱠ ᱥᱮᱨᱚᱠᱚᱢ ᱫᱚ ᱵᱟᱭ ᱫᱟᱜ ᱮᱫᱟ ᱱᱚᱜᱻᱚᱭ ᱛᱮᱦᱤᱧ ᱜᱮ ᱛᱷᱚᱲᱟ ᱡᱷᱤᱯᱤᱨ ᱡᱷᱤᱯᱤᱨ ᱫᱟᱜ ᱵᱟᱲᱟ ᱛᱷᱚᱲᱟ
ᱟᱪᱪᱷᱟ ᱟᱪᱪᱷᱟ ᱾
ᱦᱩᱸ
ᱟᱨ ᱛᱟᱦᱚᱞᱮ ᱪᱟᱥᱵᱟᱥ ᱠᱟᱹᱢᱤ ᱠᱚᱫᱚ ᱛᱤᱱᱟᱹᱜ ᱴᱟ ᱞᱟᱦᱟ ᱦᱩᱭ ᱟᱠᱟᱱᱟ ᱥᱮ ᱮᱠᱷᱚᱱ ᱦᱚᱸ ᱟᱹᱣᱨᱤᱭᱟᱜᱼᱟ?
ᱟᱹᱣᱨᱤ ᱟᱹᱣᱨᱤᱭᱟᱜᱼᱟ ᱟᱹᱣᱨᱤ ᱮᱦᱚᱵᱚᱜᱼᱟ ᱾ ᱟᱯᱮ ᱜᱮ ᱟᱯᱮ ᱥᱮᱛ ᱪᱮᱛ ᱞᱮᱠᱟ?
ᱦᱮᱸ ᱟᱞᱮ ᱥᱮᱫ ᱫᱚ ᱮᱛᱚᱦᱚᱵ ᱫᱚ ᱮᱛᱚᱦᱚᱵ ᱦᱩᱭ ᱮᱱᱟ ᱛᱚᱞᱟ ᱠᱚ ᱜᱤᱰᱤ ᱦᱩᱭ ᱟᱠᱟᱱᱟ ᱵᱟᱹᱫᱽ ᱫᱚ᱾ ᱟᱨ ᱵᱟᱹᱭ ᱵᱟᱹᱭ ᱛᱮ ᱦᱟᱸ ᱦᱩᱭᱩᱜᱼᱟ ᱟᱵᱟᱨ᱾
ᱦᱚᱸ ᱟᱪᱪᱷᱟ ᱜᱚᱝᱠᱮ ᱤᱧ ᱠᱩᱞᱤ ᱢᱮᱭᱟ ᱟᱪᱪᱷᱟ ᱱᱮᱛᱟᱨ ᱠᱤ ᱚᱱᱟ ᱰᱤᱵᱨᱤ ᱵᱟᱹᱛᱤ ᱠᱚ ᱱᱮᱛᱟᱨ ᱦᱚᱸ ᱚᱱᱛᱮ ᱟᱯᱮ ᱥᱮᱛ ᱪᱟᱹᱞᱩᱜ ᱛᱮ? ᱟᱢᱟᱜ ᱨᱚᱲ ᱵᱟᱝ ᱟᱡᱚᱢᱚᱜ ᱠᱟᱱᱟ ᱜᱚᱢᱠᱮ᱾
ᱮᱢ ᱵᱟᱹᱧ ᱧᱟᱢᱫᱟ
ᱟᱢᱟᱜ ᱨᱚᱲ ᱵᱟᱝ ᱟᱸᱡᱚᱢᱚᱜ ᱠᱟᱱᱟ ᱠᱟᱴᱟᱜ, ᱠᱟᱴᱟᱣ ᱠᱟᱴᱟᱣ ᱛᱮ ᱟᱸᱡᱚᱢᱚᱜ ᱠᱟᱱᱟ ᱾
ᱦᱚᱸ ᱱᱤᱛᱚᱜ ᱟᱸᱡᱚᱢᱚᱜ ᱠᱟᱱᱟ ᱱᱤᱛᱚᱜ
ᱦᱮᱸ ᱦᱮᱸ ᱱᱤᱛᱚᱜ ᱟᱸᱡᱚᱢᱚᱜ ᱠᱟᱱᱟ ᱾
ᱦᱮᱸ ᱢᱟ ᱪᱮᱫ ᱮᱢ ᱞᱟᱹᱭ ᱠᱮᱫᱟ ᱠᱟᱹᱴᱤᱡ ᱵᱟᱹᱧ ᱵᱩᱡᱽ ᱧᱟᱢ ᱞᱮᱫᱟ᱾
ᱦᱮᱸ ᱦᱮᱸ ᱚᱱᱛᱮ ᱠᱤ ᱰᱤᱵᱨᱤ ᱵᱟᱹᱛᱤ ᱠᱚ ᱱᱮᱛᱟᱨ ᱦᱚᱸᱯᱮ ᱵᱮᱵᱚᱦᱟᱨᱮᱫ ᱜᱮᱭᱟ?
ᱰᱤᱵᱨᱤ ᱵᱟᱹᱛᱤ ᱫᱚ ᱢᱮᱱᱫᱚ ᱪᱮᱫ ᱮᱢ ᱞᱟᱹᱭ ᱚᱪᱚᱭᱮᱫᱟ? ᱵᱟᱹᱧ ᱵᱩᱡᱽ ᱧᱟᱢ ᱫᱟᱲᱮᱭᱟᱜ ᱠᱟᱱᱟ᱾
ᱰᱤᱵᱨᱤ ᱵᱟᱹᱛᱤ ᱢᱟᱱᱮ ᱚᱱᱮ ᱞᱚᱢᱯᱷᱚ ᱵᱟᱹᱛᱤ ᱾
ᱦᱮᱸ ᱞᱚᱢᱯᱷᱚ ᱞᱚᱢᱯᱷᱚ᱾
ᱞᱚᱢᱯᱷᱚ, ᱦᱮᱨᱤᱠᱮᱱ ᱾
ᱦᱮᱸᱦᱮᱸ ᱟᱨ ᱚᱱᱟ ᱠᱚᱢᱟ ᱵᱮᱵᱷᱟᱨ ᱢᱟ ᱱᱮᱛᱟᱨ ᱢᱟ ᱯᱩᱨᱟᱹ ᱦᱟᱹᱯᱤᱛ ᱪᱟᱵᱟᱜ ᱠᱟᱱ ᱾ ᱞᱟᱦᱟ ᱛᱮᱜᱮ ᱡᱟ ᱧᱮᱞ ᱫᱚ ᱧᱮᱞ ᱧᱟᱢᱚᱜ ᱠᱟᱱ ᱛᱟᱦᱮᱸ ᱠᱟᱱᱟ, ᱢᱮᱱᱠᱷᱟᱱ ᱟᱞᱮ ᱟᱞᱮ ᱟᱛᱩ ᱨᱮᱫᱚ ᱚᱱᱟ ᱠᱚᱫᱚ ᱵᱟᱝ ᱧᱮᱞ ᱧᱟᱢᱚᱜ ᱠᱟᱱᱟ ᱢᱮᱱᱠᱷᱟᱱ ᱟᱞᱮ ᱯᱟᱥᱮ ᱠᱚᱨᱮ ᱜᱮ ᱠᱤᱪᱷᱩ ᱵᱟᱨ ᱯᱮ ᱵᱟᱨᱭᱟ ᱯᱮᱭᱟ ᱟᱛᱜ ᱠᱚᱢᱮᱱᱟᱜ ᱟᱠᱟᱫᱟ ᱢᱮᱱᱠᱷᱟᱱ ᱱᱚᱛᱮ ᱫᱚ ᱥᱮ ᱨᱚᱠᱚᱢ ᱴᱟᱣᱩᱱ ᱵᱟᱡᱟᱨ ᱫᱚ ᱵᱟᱝ ᱠᱟᱱᱟ ᱛᱚ ᱢᱟᱱᱮ ᱵᱤᱨ ᱫᱤᱥᱚᱢ ᱠᱟᱱ ᱜᱮᱭᱟ᱾
ᱦᱩᱸ᱾
ᱢᱮᱱᱠᱷᱟᱱ ᱚᱱᱛᱮ ᱡᱩᱫᱤᱧ ᱪᱟᱞᱟᱜ ᱠᱷᱟᱱ ᱛᱚ ᱚᱱᱛᱮ ᱫᱚ ᱚᱱᱟ ᱠᱚᱫᱚ ᱵᱮᱵᱚᱦᱟᱨ ᱫᱚ ᱧᱮᱞ ᱫᱚᱧ ᱧᱮᱞ ᱧᱟᱢ ᱜᱮᱭᱟ᱾ ᱢᱮᱱᱠᱷᱟᱱ ᱱᱚᱛᱮ ᱟᱞᱮ ᱥᱮᱫ ᱫᱚ ᱮᱠᱷᱚᱱ ᱚᱱᱟ ᱠᱚᱫᱚ ᱯᱩᱨᱟᱹ ᱤᱭᱟᱹ ᱵᱚᱱᱫᱚ ᱟᱠᱟᱱᱟ ᱵᱚᱞᱮ ᱦᱟᱹᱯᱤᱫ ᱪᱟᱵᱟᱣ ᱟᱠᱟᱱᱟ ᱾ ᱚᱱᱟ ᱦᱮᱨᱤ ᱠᱮᱱ ᱡᱟᱦᱟᱸ ᱛᱟᱦᱮᱸᱱ ᱦᱮᱨᱤ ᱠᱮᱱ ᱥᱮ ᱞᱚᱢᱯᱷᱚ ᱡᱟᱦᱟᱸ ᱵᱚᱱ ᱢᱮᱱ ᱫᱟᱵᱚᱱ ᱚᱱᱟ ᱠᱚᱫᱚ ᱮᱠᱷᱚᱱ ᱫᱚ ᱵᱟᱝᱞᱮ ᱦᱚᱲ ᱫᱚ ᱟᱨ ᱡᱟᱦᱟᱸ ᱡᱩᱫᱤ ᱵᱤᱫᱽᱫᱩᱛ ᱯᱷᱤᱫᱽᱫᱩᱛ ᱥᱮ ᱠᱟᱨᱮᱱᱴ ᱠᱚ ᱪᱟᱞᱟᱣ ᱞᱮᱱᱠᱷᱟᱱ ᱫᱚ ᱢᱳᱢᱵᱟᱛᱤ ᱜᱮ ᱡᱟ ᱢᱮᱱᱟᱜ ᱟᱠᱟᱫᱟ ᱾ ᱠᱚᱜᱮᱞᱮ ᱵᱮᱵᱚᱦᱟᱨ ᱫᱚᱞᱮ ᱵᱮᱵᱚᱦᱟᱨ ᱮᱫᱟ ᱾
ᱚᱸ
ᱟᱯᱮᱥᱮᱫ ᱫᱚ ᱚᱱᱛᱮ ᱫᱚ ᱚᱱᱟ ᱠᱚ ᱮᱠᱷᱚᱱᱳ ᱪᱚᱞᱛᱤ ᱜᱮᱭᱟ ᱥᱮ
ᱵᱟᱝ ᱮᱠᱷᱚᱱ ᱫᱚ ᱵᱟᱝ ᱪᱚᱞᱛᱤᱭᱟ ᱟᱫᱚ ᱾ ᱛᱚ ᱚᱲᱟᱜ ᱠᱚᱨᱮ ᱫᱚ ᱢᱮᱱᱟᱜ ᱛᱟᱠᱚ ᱜᱮᱭᱟ ᱦᱮᱨᱤᱠᱮᱱ ᱫᱚ ᱾ ᱟᱫᱚ ᱞᱚᱢᱯᱷᱚ ᱵᱟᱛᱤ ᱦᱚᱸ ᱟᱫᱚ ᱠᱚ ᱵᱮᱱᱟᱣ ᱵᱟᱲᱟᱭ ᱢᱮᱱᱟᱜ ᱛᱮ ᱵᱮᱱᱟᱣ ᱦᱚᱸᱠᱚ ᱵᱮᱱᱟᱣ ᱜᱮᱭᱟ ᱠᱚ ᱟᱫᱚ ᱱᱮᱛᱟᱨ ᱫᱚ ᱚᱱᱟ ᱠᱮᱨᱳᱥᱤᱱ ᱥᱩᱱᱩᱢ ᱛᱚ ᱵᱟᱝ ᱧᱟᱢᱚᱜ ᱠᱟᱱᱟ ᱾ ᱡᱮ ᱚᱱᱟᱢ ᱵᱮᱱᱟᱣ ᱟ ᱥᱮ ᱪᱮᱫ ᱦᱮᱸ? ᱟᱨ ᱯᱮ ᱥᱮᱱ ᱡᱩᱫᱤ ᱧᱟᱢᱚᱜ ᱠᱟᱱᱟ ᱦᱚᱸ ᱛᱚ ᱫᱚᱢᱮ ᱾ ᱢᱤᱛ ᱞᱤᱛᱟᱹᱨ ᱨᱮᱜᱤ ᱫᱚᱢᱮ ᱚᱯᱤᱥᱟᱨ ᱾ ᱦᱟᱛᱟᱣ ᱫᱟᱠᱚ ᱛᱚ ᱚᱱᱟᱛᱮ ᱟᱫᱚ ᱱᱤᱛᱚᱜ ᱫᱚ ᱮᱠᱷᱚᱱ ᱤᱱᱵᱷᱟᱭᱛᱟᱨ ᱠᱚ ᱦᱩᱭ ᱠᱟᱱᱟ ᱾ ᱛᱚ ᱤᱱᱵᱷᱟᱴᱟᱨ ᱨᱤ ᱤᱠᱳ ᱥᱤᱥᱴᱮᱢ ᱠᱚ ᱤᱭᱟᱹᱣ ᱠᱟᱫᱟ ᱠᱚ ᱛᱚ ᱛᱷᱚ ᱚᱱᱟ ᱛᱮᱜᱤ ᱟᱫᱚ ᱞᱟᱭᱤᱱ ᱪᱟᱞᱟᱜ ᱠᱷᱟᱡ ᱥᱮ ᱠᱟᱨᱮᱱ ᱪᱟᱞᱟᱜ ᱠᱷᱟᱡ ᱚᱱᱟ ᱟᱫᱚ ᱞᱚᱢᱯᱷᱚ ᱜᱟᱛᱮ ᱠᱚᱫᱚ ᱵᱟᱝ ᱫᱚᱨᱠᱟᱨᱚᱜ ᱠᱟᱱᱟ ᱟᱨ ᱛᱟᱨᱯᱚᱨᱮ ᱟᱫᱚ ᱢᱳᱢᱵᱟᱛᱤ ᱢᱳᱢᱵᱟᱛᱤ ᱵᱚᱸ
ᱯᱩᱱ
ᱟᱨ ᱚᱱᱟ ᱵᱮᱨ ᱪᱷᱟᱰᱟ ᱠᱟᱛᱮ ᱦᱚᱸ ᱮᱠᱷᱚᱱ ᱱᱟᱜᱠᱷᱟᱱ ᱵᱷᱤᱱᱟᱹ ᱵᱷᱤᱱᱟᱹ ᱚᱱᱟ ᱵᱮᱴᱨᱤ ᱥᱤᱥᱴᱮᱢ ᱡᱟᱦᱟᱸ ᱪᱟᱨᱡᱟᱨ ᱞᱟᱭᱤᱴ ᱠᱚ ᱡᱩᱛᱩᱜ ᱠᱟᱱᱟ ᱮᱠᱷᱚᱱ ᱢᱟ, ᱛᱚ ᱚᱱᱟ ᱠᱚᱜᱮ ᱮᱠᱷᱚᱱ ᱫᱚ ᱡᱟᱹᱥᱛᱤ ᱠᱟᱭᱛᱮ ᱪᱟᱹᱞᱩᱜ ᱠᱟᱱᱟ ᱱᱚᱛᱮ ᱫᱚ
ᱦᱳᱭ ᱦᱳᱭ
ᱟᱨ ᱢᱤᱫᱴᱮᱡ ᱠᱟᱛᱷᱟᱧᱮ ᱪᱮᱫ ᱮᱢ ᱞᱟᱹᱭ ᱠᱮᱫᱟ ᱵᱟᱝ ᱡᱮ ᱟᱯᱮᱫᱚ ᱡᱟᱦᱟᱸ ᱚᱱᱟ ᱞᱚᱢᱯᱷᱚ ᱡᱟᱦᱟᱸ ᱯᱮ ᱞᱟᱹᱭᱮᱫ ᱠᱟᱱ ᱦᱮᱸ
ᱦᱩᱸ
ᱚᱱᱟ ᱠᱚᱫᱚ ᱚᱲᱟᱜ ᱚᱲᱟᱜ ᱨᱮᱯᱮ ᱵᱮᱱᱟᱣ ᱜᱮᱭᱟ ᱥᱮ ᱪᱮᱫ
ᱦᱮᱸ ᱦᱮᱸ ᱚᱱᱟ ᱫᱚ ᱚᱲᱟᱜ ᱨᱮ ᱜᱮ ᱚᱲᱟᱜ ᱚᱱᱟ ᱫᱚ ᱪᱮᱫ ᱞᱮᱠᱟ ᱛᱟᱦᱚᱞᱮᱢ ᱫᱤᱥᱟᱹᱭᱟ ᱦᱮᱸ ᱚᱱᱟ ᱫᱚ ᱢᱟᱱᱮ ᱪᱮᱫ ᱞᱮᱠᱟ ᱚᱱᱮ ᱢᱤᱫᱴᱮᱱ ᱦᱚᱭᱛᱚ ᱨᱟᱱ ᱥᱤᱥᱤ ᱢᱮᱱᱟᱜ ᱟᱠᱟᱫᱟ ᱠᱟᱸᱹᱪ ᱠᱟᱹᱸᱪ ᱨᱮᱭᱟᱜ ᱛᱚ ᱚᱱᱟ ᱨᱟᱱ ᱥᱤᱥᱤ ᱨᱮ ᱚᱱᱟ ᱠᱮᱨᱟᱥᱤᱱ ᱥᱩᱱᱩᱢ ᱫᱩᱞᱟᱜ ᱜᱮ
ᱟᱪᱪᱷᱟ
ᱦᱮᱸ ᱫᱩᱞ ᱠᱟᱛᱮ ᱚᱱᱟ ᱭᱟᱛᱚ ᱞᱩᱜᱽᱲᱤᱡ ᱚᱲᱮᱡ ᱠᱟᱛᱮᱜ ᱟᱨ ᱵᱟᱠᱷᱟᱡ ᱫᱚ ᱦᱮᱸ ᱞᱩᱜᱽᱲᱤᱡ ᱚᱲᱮᱡ ᱠᱟᱛᱮᱜ ᱜᱮ ᱴᱷᱤᱠᱚᱜᱼᱟ᱾ ᱞᱩᱜᱽᱲᱤ ᱚᱲᱮᱡ ᱠᱟᱛᱮᱜ ᱟᱨ ᱚᱱᱟ ᱰᱷᱟ ᱰᱷᱟᱠᱱᱟ ᱫᱚ ᱵᱷᱩᱜᱟᱹᱜ ᱠᱮᱫ ᱜᱮ ᱟᱨ ᱞᱩᱜᱽᱲᱤᱡ ᱯᱟᱨᱚᱢ ᱠᱮᱫ ᱜᱮ ᱵᱟᱥ ᱞᱩᱜᱽᱲᱤ ᱫᱚ ᱡᱚᱵᱮ ᱛᱟᱦᱮᱱᱟ ᱞᱟᱛᱟᱨ ᱥᱮᱫ ᱫᱚ ᱟᱨ ᱪᱮᱛᱟᱱ ᱥᱮᱫ ᱱᱟᱥᱮᱱᱟᱜ ᱩᱰᱩᱠ ᱛᱟᱦᱮᱱᱟ ᱟᱨ ᱞᱟᱛᱟᱨ ᱥᱤᱥᱤ ᱨᱮᱢᱟ ᱠᱮᱨ ᱠᱮᱨᱟᱥᱤᱱ ᱢᱟ ᱢᱮᱱᱟᱜ ᱜᱮ ᱵᱟᱥ ᱡᱩᱞᱟᱜ ᱢᱮ ᱪᱚᱴ ᱯᱩᱨᱟᱹ ᱟᱫᱚ ᱢᱚᱸᱡᱽ ᱜᱮ ᱟᱫᱚ ᱦᱟᱸᱜ ᱡᱩᱞᱩᱜᱼᱟ
ᱟᱪᱷᱟ ᱟᱪᱷᱟ ᱵᱮᱥ
ᱦᱩᱸ ᱢᱚᱡᱽ ᱜᱮ ᱢᱟᱨᱥᱟᱞᱚᱜ-ᱟ ᱞᱟᱦᱟ ᱛᱮᱫᱚ ᱚᱱᱟ ᱜᱮ ᱫᱚᱢᱮ ᱜᱮ
ᱦᱮᱸ
ᱚᱨᱮᱫ ᱛᱟᱦᱮᱱᱟ ᱠᱚ ᱟᱫᱚ ᱫᱤᱥᱟᱹᱭ ᱜᱮᱭᱟ ᱢᱚᱱᱮ ᱦᱮᱸ ᱞᱚᱢᱯᱷᱚ ᱫᱚᱢ ᱵᱩᱡ ᱫᱟᱲᱮᱭᱟᱫᱟ ᱛᱚ
ᱦᱮᱸ ᱦᱮᱸ ᱞᱚᱢᱯᱷᱚ ᱫᱚ ᱵᱩᱡ ᱫᱟᱲᱮᱭᱟᱫᱟ ᱡᱮ ᱞᱟᱦᱟ ᱛᱮᱫᱚ ᱟᱞᱮ ᱦᱚᱸ ᱚᱱᱟ ᱜᱮᱞᱮ ᱵᱮᱵᱚᱦᱟᱨ ᱫᱚᱞᱮ ᱵᱮᱵᱚᱦᱟᱨᱟᱜ ᱠᱟᱱ ᱛᱟᱦᱮᱸᱱᱟ ᱦᱮᱸ ᱚᱱᱟ ᱢᱮᱱᱠᱷᱟᱱ ᱮᱠᱷᱚᱱ ᱫᱚ ᱠᱟᱹᱴᱤᱡ ᱤᱭᱟᱹ ᱵᱚᱱᱫᱚ ᱟᱠᱟᱱᱟ ᱚᱱᱟ ᱠᱚᱫᱚ ᱵᱚᱞᱮ ᱮᱠᱷᱚᱱ ᱫᱚ ᱵᱟᱝ ᱞᱮ ᱵᱟᱝ ᱜᱮ ᱵ ᱞᱮᱠᱷᱟ ᱜᱮ ᱵᱩᱡᱷᱟᱹᱜᱼᱟ ᱢᱟᱱᱮ ᱵᱩᱡᱽ ᱢᱮ
ᱚᱱᱟ ᱫᱤᱱ ᱠᱚᱫᱚ ᱫᱤᱥᱟᱹᱜᱼᱟ ᱫᱚᱢᱮ ᱜᱮ ᱞᱚᱢᱯᱷᱚ ᱫᱤᱱ ᱡᱟᱸᱦᱟ ᱛᱟᱦᱮᱸ ᱠᱟᱱᱟ ᱱᱮᱛᱟᱨ ᱫᱚ ᱚᱱᱟ ᱞᱟᱦᱟ ᱛᱮᱱᱟᱜ ᱡᱟᱦᱟᱸ ᱨᱟᱹᱥᱠᱟᱹ ᱨᱚᱢᱚᱡ ᱡᱟᱦᱟᱸ ᱛᱟᱦᱮᱸ ᱠᱟᱱᱟ ᱚᱱᱟ ᱠᱚᱫᱚ ᱦᱮᱸ ᱤᱭᱟᱹᱜ ᱠᱟᱱᱟ ᱥᱮ ᱱᱤᱛᱚᱜ ᱫᱚ ᱢᱮᱱᱫᱟ ᱠᱚ ᱥᱮ ᱤᱭᱟᱹ ᱢᱟᱱᱮ ᱮᱢᱚᱱ ᱡᱩᱜ ᱦᱮ ᱦᱮᱡ ᱟᱠᱟᱱᱟ ᱥᱟᱹᱨᱤᱭᱟᱜ ᱡᱩᱜᱽ ᱫᱚ ᱟᱨ ᱵᱟᱹᱪᱩᱜᱼᱟ
ᱦᱩᱸ ᱡᱩᱜ ᱵᱚᱫᱚᱞᱚᱜ ᱥᱟᱣ ᱥᱟᱣᱛᱮ ᱟᱵᱚ ᱦᱚᱸᱵᱚᱱ ᱵᱚᱫᱚᱞ
ᱵᱚᱫᱚᱞ ᱪᱟᱵᱟᱜ ᱠᱟᱱᱟ ᱠᱚ ᱢᱟᱹᱱᱢᱤ ᱴᱷᱮᱱ ᱠᱷᱚᱱ ᱡᱟᱦᱟᱸ ᱫᱩᱞᱟᱹᱲ ᱛᱟᱦᱮᱸ ᱠᱟᱱᱟ ᱮᱠ ᱫᱩᱥᱨᱮ ᱯᱚᱨᱛᱤ ᱚᱱᱟ ᱫᱩᱞᱟᱹᱲ ᱠᱚᱫᱚ ᱪᱟᱵᱟ ᱦᱤᱡᱩᱜ ᱠᱟᱱᱟ ᱥᱮ
ᱪᱟ ᱵᱟ ᱦᱤᱡᱩᱜ ᱠᱟᱱᱟ
ᱛᱮᱦᱮᱧ ᱜᱮ ᱟᱫᱚ ᱚᱱᱟ ᱠᱚᱫᱚ, ᱛᱚᱵᱮ ᱚᱱᱛᱮ ᱠᱚ ᱟᱨ ᱪᱮᱫ ᱠᱚᱯᱮ ᱪᱟᱥ ᱵᱟᱲᱟᱭ ᱛᱮ ᱦᱩᱲᱩ ᱵᱟᱫ ᱠᱟᱛᱮᱫ?
ᱦᱮᱸ ᱦᱮᱸ ᱦᱩᱲᱩ ᱵᱟᱫ ᱠᱟᱛᱮᱫ ᱫᱚ ᱮᱸ ᱥᱚᱵᱡᱤ ᱠᱚᱦᱚᱸᱞᱮ ᱪᱟᱥ ᱫᱚᱞᱮ ᱪᱟᱥ ᱵᱟᱲᱟᱭ ᱜᱮᱭᱟᱞᱮ ᱡᱮᱢᱚᱱ ᱟᱞᱩ ᱛᱷᱮᱠᱮ ᱵᱟᱫᱟᱢ ᱛᱷᱮᱠᱮ ᱛᱟᱯᱚᱨᱮ ᱚᱱᱛᱮ ᱚᱲᱟᱜ ᱠᱚᱨᱮ ᱫᱚ ᱯᱩᱨᱟᱹᱭ ᱠᱷᱟᱰᱟ ᱠᱚ ᱦᱚᱛᱚᱫ ᱠᱚ ᱠᱚᱸᱰᱷᱟ ᱠᱚ ᱥᱮ ᱠᱚ ᱮᱢᱟᱱ ᱮᱢᱟᱱ ᱠᱚᱞᱮ ᱪᱟᱥ ᱵᱟᱲᱟᱭ ᱜᱮᱭᱟ ᱞᱮ
ᱦᱩᱸ
ᱢᱮᱱᱠᱷᱟᱱ ᱚᱱᱟ ᱫᱚ ᱢᱟᱱᱮ ᱟᱯᱱᱟᱨ ᱡᱚᱢ ᱥᱩᱢᱩᱝ ᱜᱮ ᱟᱨ ᱡᱟᱦᱟᱸ ᱡᱟᱦᱟᱸ ᱟᱹᱞᱩ ᱥᱮ ᱵᱟᱫᱟᱢ ᱞᱮ ᱪᱟᱥ ᱟᱞᱮ ᱚᱱᱟ ᱫᱚ ᱡᱚᱢ ᱦᱚᱸᱞᱮ ᱡᱚᱢ ᱟᱞᱮ ᱟᱨ ᱟᱠᱷᱨᱤᱧ ᱦᱚᱸ ᱠᱟᱹᱴᱤᱡ ᱞᱮ ᱟᱠᱷᱨᱤᱧᱟ ᱛᱷᱚᱲᱟ ᱯᱚᱭᱥᱟ ᱦᱚᱸ ᱦᱤᱡᱩᱜᱼᱟ ᱚᱱᱟ ᱛᱮᱜᱮ ᱡᱟᱜᱮ ᱥᱚᱝᱥᱟᱨ ᱠᱚᱨᱮ ᱦᱚᱸ ᱠᱟᱡᱮ ᱫᱚ ᱞᱟᱜᱟᱜ ᱜᱮᱭᱟ
ᱦᱮᱸ
ᱟᱨ ᱵᱟᱠᱤᱭᱟᱜ ᱥᱚᱵᱽᱡᱤ ᱠᱚᱫᱚ ᱟᱞᱮ ᱱᱤᱡᱮᱨ ᱡᱚᱢ ᱞᱮᱜᱤᱜ ᱜᱮᱞᱮ ᱪᱟᱥ ᱫᱚᱞᱮ ᱪᱟᱥ ᱵᱟᱲᱟᱭ ᱜᱮᱭᱟ᱾ ᱛᱳᱲᱟᱛᱷᱩᱲᱤ ᱜᱮ ᱵᱚᱞᱛᱮ ᱜᱮᱞᱮ ᱟᱨ ᱟᱯᱮ ᱥᱮᱱ ᱚᱱᱛᱮ ᱪᱟᱥ ᱪᱟᱥᱵᱟᱥ ᱠᱚᱫᱚ ᱪᱮᱫ ᱠᱚᱛᱮᱯᱮ ᱪᱟᱥ ᱜᱮᱭᱟ ᱢᱟᱱᱮ ᱦᱮᱸ ᱚᱱ ᱚᱱᱟ ᱱᱟᱦᱮᱞ ᱡᱟᱦᱟᱸ ᱵᱚᱱ ᱞᱟᱹᱭᱮᱫ ᱠᱟᱱ ᱚᱱᱟ ᱱᱟᱦᱮᱞ ᱫᱚᱵᱮ ᱵᱮᱵᱚᱦᱟᱨ ᱜᱮᱭᱟ ᱥᱮ ᱟᱹᱣᱨᱤ
ᱛᱮ ᱱᱟᱦᱟᱞ ᱱᱟᱦᱮᱞ ᱫᱚ ᱵᱮᱵᱚᱦᱟᱨ ᱫᱚ ᱱᱮᱛᱟᱨ ᱫᱚ ᱟᱫᱚ ᱰᱟᱹᱝᱨᱤ ᱜᱤ ᱟᱫᱚ ᱵᱟᱝᱠᱚ ᱫᱚᱦᱚᱭᱮᱫ ᱠᱚᱣᱟᱜ ᱵᱟᱝ ᱟᱫᱚ ᱱᱟᱦᱮᱞ ᱫᱚ ᱟᱫᱚ ᱵᱟᱝ ᱞᱮᱠᱟ ᱵᱟᱪᱩᱜᱼᱟ ᱟᱫᱚ᱾
ᱟᱪᱪᱷᱟ ᱟᱪᱪᱷᱟ ᱛᱟᱦᱚᱞᱮ ᱟᱯᱮ ᱥᱮᱫ ᱟᱯᱮᱥᱮᱫ ᱚᱱ ᱛᱮ ᱛᱚᱠᱷᱚᱱ ᱫᱚ ᱢᱮᱥᱤᱱ ᱥᱮ ᱤᱭᱟ. ᱵᱟᱝ ᱥᱮ ᱡᱟᱦᱱᱟᱜ ᱴᱨᱟᱠᱴᱚᱨ ᱜᱟᱹᱰᱤ ᱛᱮ
ᱦᱚᱭ ᱢᱮᱥᱤᱱ ᱛᱮᱠᱤ ᱟᱫᱚ ᱦᱩᱲᱩ ᱦᱚᱸ ᱵᱟᱝ ᱠᱚ ᱫᱟᱞ ᱫᱟ ᱫᱷᱤᱨᱤ ᱨᱮ ᱚᱱᱟ ᱡᱷᱟᱹᱲᱟᱹᱭ ᱢᱮᱥᱤᱞ ᱧᱟᱢᱚᱜ ᱠᱟᱱᱟ᱾ ᱚᱱᱟ ᱛᱮᱜᱮ ᱡᱷᱟᱹᱲᱟᱹᱭ ᱫᱟᱠᱚ ᱦᱩᱲᱩ ᱠᱚ᱾ ᱮᱠᱷᱚᱱ ᱛᱚ ᱫᱚᱢᱮ ᱨᱚᱠᱚᱢ ᱢᱮᱥᱤᱱ ᱩᱰᱩᱠ ᱠᱟᱱᱟ ᱦᱩᱲᱩ ᱢᱮᱥᱤᱱ ᱦᱚᱸ ᱩᱰᱩᱠ ᱠᱟᱱᱟ᱾
ᱟᱯ ᱥᱮ ᱚᱱᱛᱮ ᱦᱩᱲᱩ ᱨᱚᱦᱚᱭ ᱢᱮᱥᱤᱱ ᱩᱰᱩᱠ ᱠᱟᱱᱟ
ᱟᱞᱮ ᱥᱮᱫ ᱫᱚ ᱵᱟᱝ ᱱᱚᱱᱛᱮ ᱫᱚ ᱵᱟᱝ ᱧᱮᱞᱚᱜ ᱠᱟᱱᱟ ᱢᱤᱫᱦᱚᱲ ᱥᱟᱣᱛᱮ ᱱᱤᱭᱟᱹ ᱨᱤᱜᱤ ᱮᱯ ᱨᱮ ᱨᱚᱲ ᱥᱟᱣᱛᱮ ᱥᱮ ᱟᱫᱚ ᱩᱱᱤᱜᱮ ᱢᱤᱫ ᱦᱚᱲᱮ ᱞᱟᱹᱭᱟᱹᱧ ᱠᱟᱱᱟ ᱡᱮ ᱦᱩᱲᱩ ᱨᱚᱦᱚᱭ ᱟᱞᱮ ᱫᱚ ᱡᱟᱦᱟᱸ ᱦᱩᱲᱩ ᱨᱚᱦᱚᱭ ᱛᱮ ᱥᱟᱨᱟ ᱫᱤᱱ ᱞᱟᱜᱟᱜ ᱚᱱᱤ ᱢᱤᱫ ᱜᱷᱚᱱᱴᱟ ᱵᱟᱨ ᱜᱷᱚᱱᱴᱟ ᱛᱮᱜᱮ ᱮᱠᱫᱚᱢ ᱥᱟᱹᱫᱚᱜᱚᱜ ᱠᱟᱜ ᱠᱟᱱᱟ ᱢᱮᱥᱤᱱ ᱛᱮ
ᱟᱪᱪᱷᱟ ᱟᱪᱪᱷᱟ, ᱢᱟᱱᱮ ᱱᱚᱝᱠᱟ ᱫᱚ ᱦᱩᱭ ᱟᱠᱟᱱ ᱜᱮᱭᱟ ᱵᱟᱝ ᱡᱮ ᱚᱱᱟ ᱢᱮᱥᱤᱱ ᱫᱚ ᱮᱠᱷᱚᱱᱳ ᱪᱚᱞᱛᱤ ᱫᱚ ᱪᱚᱞᱛᱤ ᱠᱟᱱ ᱜᱮᱭᱟ᱾ ᱢᱮᱱᱠᱷᱟᱱ ᱱᱚᱛᱮ ᱟᱵᱚ ᱥᱮᱡ ᱫᱚ ᱦᱚᱳᱭᱛᱳ ᱮᱠᱷᱚᱱᱚ ᱟᱹᱣᱨᱤ ᱦᱤᱡᱩᱜᱼᱟ᱾ ᱚᱱᱟ ᱧᱮᱞ ᱧᱟᱢᱚᱜ ᱠᱟᱱ ᱡᱮ ᱵᱟᱨ ᱯᱮ ᱵᱚᱪᱷᱚᱨ ᱥᱮ ᱯᱮ ᱯᱩᱱ ᱵᱚᱪᱷᱚᱨ ᱥᱮᱨᱢᱟ ᱛᱟᱭᱚᱢ ᱜᱮᱭᱟ ᱯᱟᱥᱮ ᱟᱵᱚ ᱦᱚᱸᱵᱚᱱ ᱧᱟᱢᱟ ᱚᱱᱟ ᱠᱚᱫᱚ ᱦᱟᱸᱜ ᱦᱮᱸᱥᱮ
ᱟᱪᱪᱷᱟ ᱪᱷᱟ ᱪᱷᱟ ᱪᱷᱟ ᱟᱰᱤ ᱱᱟᱯᱟᱭ ᱟᱞᱮ ᱥᱮᱫ ᱦᱚᱸ ᱚᱱᱠᱟ ᱫᱚ ᱚᱱᱠ ᱜᱤ ᱢᱟᱱᱮ ᱱᱟᱦᱮᱞ ᱫᱚ ᱯᱩᱨᱟᱹᱣ ᱦᱟᱹᱯᱤᱫ ᱠᱟᱱᱟ ᱥᱮ ᱯᱩᱨᱟᱹᱣ ᱪᱟᱵᱟ ᱟᱠᱟᱱᱟ ᱚᱠᱟ ᱫᱚ ᱵᱟᱝ ᱢᱮᱱᱠᱷᱟᱱ ᱡᱟᱹᱥᱛᱤ ᱪᱤᱠᱟᱭ ᱛᱮᱫᱚ ᱟᱞᱮ ᱫᱚ ᱚᱱᱟ ᱴᱨᱟᱠᱴᱚᱨ ᱜᱟᱹᱰᱤ ᱥᱮ ᱢᱮᱥᱤᱱ ᱢᱮᱥᱤᱱ ᱛᱮᱜᱮ ᱵᱚᱞᱮ ᱜᱮᱫ ᱫᱚᱞᱮ ᱜᱮᱫ ᱵᱟᱲᱟᱭ ᱜᱮᱭᱟ ᱟᱪᱟ ᱟᱨ ᱤᱝ ᱥᱚᱢᱚᱭ ᱦᱚᱸ ᱚᱱᱟ ᱴᱨᱟᱠᱴᱚᱨ ᱜᱮᱞᱮ ᱵᱮᱵᱚᱦᱟᱨ ᱫᱚᱞᱮ ᱵᱮᱵᱚᱦᱟᱨ ᱜᱮᱭᱟ ᱢᱮᱱᱠᱷᱟᱱ ᱡᱟᱦᱟᱸ ᱛᱟᱯᱚᱨᱮ ᱚᱱᱟ ᱦᱩᱰᱤᱧ ᱢᱟᱪᱷᱟ ᱛᱟᱦᱮᱱ ᱠᱷᱟᱱ ᱫᱚ ᱡᱟᱦᱟᱸ ᱠᱚᱨᱮ ᱫᱚ ᱜᱟᱹᱴᱷᱤ ᱠᱚ ᱵᱟᱝ ᱪᱟᱞᱟᱜᱼᱟ ᱛᱚ ᱚᱱᱟ ᱠᱚᱨᱮ ᱡᱟᱭᱦᱳᱠ ᱦᱳᱭ ᱫᱚ ᱚᱱᱟ ᱜᱟ. ᱭ ᱱᱟᱦᱮᱞ ᱠᱚᱜᱮᱞᱮ ᱵᱮᱵᱚᱦᱟᱨ ᱜᱮᱭᱟᱞᱮ ᱱᱤᱭᱟᱹᱵᱟᱨ ᱦᱚᱲ ᱫᱚ ᱚᱱᱟ ᱟᱵᱚᱣᱟᱜ ᱡᱟᱦᱟᱸᱭ ᱫᱚ ᱟᱹᱰᱤ ᱦᱩᱰᱤᱧ ᱢᱟᱪᱷᱟ ᱠᱷᱮᱛ ᱠᱚᱦᱚᱸ ᱥᱮᱨᱚᱠᱚᱢ ᱢᱟᱲᱟᱝ ᱦᱚᱸ ᱵᱟᱝ ᱢᱟᱲᱟᱝᱟ ᱛᱚ ᱩᱱᱠᱩ ᱠᱚᱫᱚ ᱚᱱᱟ ᱟᱯᱱᱟᱨᱟᱜ ᱡᱟᱦᱟᱸ ᱱᱟᱦᱮᱞ ᱢᱮᱱᱟᱜ ᱟᱠᱟᱫᱟ ᱛᱚ ᱤᱱᱟᱹ ᱛᱮᱜᱮᱠᱚ ᱪᱟᱥ ᱜᱮᱭᱟᱠᱚ ᱢᱮᱱᱠᱷᱟᱱ ᱡᱟᱹᱥᱛᱤ ᱠᱟᱭ ᱛᱮᱫᱚ ᱱᱚᱛᱮ ᱫᱚ ᱚᱱᱟ ᱜᱟᱹᱰᱤ ᱜᱮᱞᱮ ᱵᱮᱵᱚᱦᱟᱨ ᱜᱮᱭᱟᱞᱮ ᱡᱟᱦᱟᱸ ᱢᱮᱥᱤᱱ ᱠᱚ ᱢᱮᱱᱟᱜ ᱟᱠᱟᱜ ᱥᱮ ᱚᱱᱟ ᱪᱟᱥ ᱞᱟᱹᱜᱤᱫ ᱡᱟᱦᱟᱸ ᱴᱨᱟᱠᱴᱚᱨ ᱠᱚ ᱟᱫᱚ ᱚᱱᱟ ᱠᱚᱜᱮᱞᱮ ᱵᱮᱵᱚᱦᱟᱨ ᱫᱚᱞᱮ ᱵᱮᱵᱚᱦᱟᱨᱫᱟ ᱮᱠᱷᱚᱱ ᱫᱚ
ᱦᱮᱸ
ᱟᱫᱚ ᱪᱮᱫ ᱠᱚᱯᱮ, ᱦᱮ ᱞᱟᱹᱭᱢᱮ
ᱦᱮᱸ ᱢᱟ ᱞᱟᱹᱭ ᱢᱮ ᱞᱟᱹᱭ ᱢᱮ
ᱢᱟᱱᱮ ᱪᱮᱫ ᱠᱚᱯᱮ ᱟᱨ ᱟᱨ ᱪᱮᱫ ᱠᱚᱯᱮ ᱥᱚᱵᱡᱤ ᱠᱚᱯᱮ ᱪᱟᱥ ᱛᱟᱸᱦᱮᱡ ᱥᱮ
ᱦᱮᱸ ᱥᱚᱵᱽᱡᱤ ᱠᱚᱢᱟᱞᱮ ᱪᱟᱥ ᱜᱮᱭᱟ ᱱᱟᱜ ᱞᱟᱹᱭᱟᱫ ᱢᱤᱧ ᱛᱷᱚᱲᱟ ᱛᱷᱚᱲᱟ ᱡᱮ ᱟᱯᱱᱟᱨ ᱡᱚᱢ ᱞᱮᱠᱟ ᱵᱟᱲᱟᱜᱤ ᱤᱱᱟᱹ ᱪᱷᱟᱲᱟ ᱫᱚ ᱡᱟᱹᱥᱛᱤ ᱫᱚ ᱵᱟᱝᱟ
ᱟᱨ ᱵᱟᱸᱫᱟ ᱠᱚᱯᱤ ᱯᱷᱩᱞ ᱠᱚᱯᱤ ᱠᱚᱠᱚ ᱪᱟᱥ ᱵᱟᱲᱟᱭᱟ, ᱦᱩᱸ
ᱟᱨ ᱟᱢ ᱟᱢ ᱢᱟᱱᱮ ᱡᱟᱦᱟᱸ ᱯᱮ ᱪᱟᱥ ᱫᱟᱯᱮ ᱦᱮᱸ
ᱦᱩᱸ
ᱛᱚᱻ ᱟᱢ ᱟᱢᱠᱤ ᱚᱱᱟ ᱠᱚ ᱪᱟᱥ ᱨᱮᱢᱟᱱᱮ ᱠᱟᱹᱢᱤ ᱜᱮᱭᱟ ᱚᱱᱟ ᱟᱢᱜᱮ ᱚᱲᱟᱜ ᱨᱮᱱ ᱢᱩᱲᱩᱫ ᱦᱚᱲ ᱫᱚ ᱥᱮ ᱜᱚᱼ ᱵᱟᱵᱟ ᱛᱟᱠᱚ ᱚᱱᱟᱫᱚᱠᱚ ᱪᱟᱥ ᱵᱟᱲᱟᱭᱟᱠᱚ
ᱵᱟᱝ ᱪᱟᱥ ᱫᱚ ᱟᱞᱮ ᱫᱚ ᱵᱟᱞᱮ ᱪᱟᱥ ᱮᱫᱟ ᱮᱠᱷᱚᱱ ᱫᱚ, ᱦᱚᱭᱛᱚ ᱢᱤᱫ ᱵᱚᱪᱷᱚᱨ ᱛᱷᱚᱲᱟ ᱢᱚᱥᱛᱮ ᱵᱟᱭ ᱫᱟᱜ ᱵᱟᱲᱟ ᱞᱮᱫᱟ ᱛᱚ
ᱦᱮᱸ
ᱦᱮᱸ ᱛᱟᱛᱯᱚᱨ ᱱᱚᱛᱮ ᱫᱚ ᱛᱷᱚᱲᱟ ᱵᱷᱟᱴᱟ ᱠᱚ ᱵᱮᱱᱟᱣ ᱠᱮᱫᱟ ᱠᱚ ᱱᱚᱛᱮ ᱡᱟᱦᱟᱸᱛᱤᱱᱟᱹᱜ ᱮᱼᱵᱟᱨᱮ ᱠᱷᱟᱫ ᱠᱚ ᱠᱚ ᱚᱱᱟᱛᱮ ᱥᱚᱵ ᱠᱤᱨᱤᱧ ᱦᱟᱛᱟᱣ ᱠᱮᱫᱟ ᱠᱚ ᱥᱮ ᱪᱟᱥ ᱟᱫᱚ ᱮᱠᱷᱚᱱ ᱫᱚ ᱱᱚᱛᱮ ᱫᱚ ᱢᱮᱫ ᱢᱮᱱᱟᱜ ᱛᱟᱠᱚᱣᱟ ᱡᱟᱦᱟᱸᱭ ᱡᱟᱦᱟᱸᱭᱟᱜ ᱠᱷᱮᱛ ᱢᱮᱱᱟᱜ ᱩᱱᱠᱩ ᱫᱚᱠᱚ ᱪᱟᱥ ᱵᱟᱲᱟᱭ ᱜᱮᱭᱟ ᱟᱞᱮ ᱫᱚ ᱮᱠᱷᱚᱱ ᱫᱚ ᱵᱟᱞᱮ ᱪᱟᱥ ᱛᱟᱦᱮᱱ
ᱚ ᱴᱷᱤᱠ ᱴᱷᱤᱠ ᱟᱞᱮ ᱦᱚᱸ ᱪᱟᱥ ᱦᱚᱸᱞᱮ ᱪᱟᱥ ᱪᱮᱫ ᱨᱮ ᱟᱫᱚ ᱢᱮᱱᱠᱷᱟᱱ ᱱᱮ ᱦᱚᱲ ᱫᱚ ᱥᱮᱨᱚᱠᱚᱢ ᱵᱟᱲᱟᱭ ᱵᱟᱝ ᱛᱟᱦᱮᱱᱟ ᱛᱚ ᱚᱲᱟᱜ ᱨᱮ ᱟᱭᱚ ᱵᱟᱵᱟ ᱛᱚ ᱪᱟᱥ ᱫᱚ ᱪᱟᱥ ᱵᱟᱲᱟᱭ ᱜᱮᱭᱟ ᱟᱨ ᱡᱚᱠᱷᱚᱱ ᱥᱚᱢᱚᱭ ᱧᱟᱢᱚᱜᱼᱟ ᱟᱫᱚ ᱛᱷᱚᱲᱟ ᱜᱟᱱ ᱪᱟᱞᱟᱣ ᱠᱟᱛᱮ ᱠᱟᱹᱴᱤᱡ ᱠᱟᱹᱢᱤ ᱨᱮ ᱜᱚᱲᱚ ᱠᱩᱡ ᱠᱟᱱᱟ ᱱᱚᱝᱠᱟᱱ ᱠᱤᱪᱷᱩ ᱜᱮ
ᱦᱮᱸ
ᱡᱮ ᱪᱟᱥ ᱠᱟᱹᱢᱤᱛᱮ ᱟᱹᱰᱤ ᱵᱷᱟᱜᱮᱧ ᱵᱟᱲᱟᱭᱟ ᱤᱧ ᱫᱚ ᱱᱚᱣᱟ ᱠᱚ ᱟᱹᱰᱤ ᱚᱵᱷᱤᱜᱚᱛᱟ ᱢᱮᱱᱟᱜ ᱛᱤᱧᱟᱹ ᱱᱚᱣᱟ ᱠᱚ ᱫᱤᱠ ᱫᱤᱭᱟ ᱚᱝᱠᱟᱱ ᱫᱚ ᱵᱟᱝᱼᱟ ᱢᱮᱱᱠᱷᱟᱱ ᱛᱷᱚᱲᱟ ᱵᱷᱳᱨ ᱫᱩᱧ ᱵᱟᱲᱟᱭ ᱜᱮᱭᱟ
ᱦᱩᱸ
ᱟᱨ ᱟᱯᱮ ᱥᱮᱫ ᱱᱚᱱᱛᱮ ᱯᱚᱨᱚᱵᱽ ᱯᱩᱱᱟᱹᱭ ᱠᱚᱫᱚ ᱚᱠᱟ ᱞᱮᱠᱟ ᱯᱮ ᱢᱟᱱᱟᱣ ᱵᱟᱲᱟᱭ ᱜᱮᱭᱟ ᱡᱮᱭᱥᱮᱠᱤ ᱦᱮᱸ ᱢᱟ ᱞᱟᱹᱭ ᱢᱮ
ᱚ, ᱦᱳᱭ ᱯᱚᱨᱚᱵᱽ ᱠᱚᱫᱚ ᱢᱟᱱᱟᱣ ᱦᱩᱭᱩᱜ ᱜᱮᱭᱟ ᱵᱷᱟᱜᱤ ᱜᱮ ᱥᱚᱵ ᱞᱮᱠᱟᱜᱮ ᱠᱷᱟᱞᱤ ᱫᱟᱸᱥᱟᱭ ᱛᱮᱫ ᱜᱮ ᱵᱟᱝ ᱱᱮᱛᱟᱨ ᱫᱚ ᱵᱟᱝᱠᱚ ᱮᱱᱮᱡ ᱵᱟᱲᱟᱜ ᱠᱟᱱᱟ ᱵᱟᱝ ᱠᱚ ᱩᱰᱩᱠᱚᱜ ᱠᱟᱱᱟ ᱫᱟᱸᱥᱟᱭ ᱮᱱᱮᱡ ᱞᱟᱹᱜᱤᱫᱤᱛ ᱫᱚ ᱟᱨᱠᱤ ᱢᱟᱜ ᱢᱚᱬᱮ ᱠᱚ ᱥᱚᱨᱦᱟᱭ ᱥᱮ ᱟᱨ ᱦᱚᱸ ᱡᱟᱦᱟᱱᱟᱜ ᱜᱮ ᱯᱚᱨᱚᱵᱽ ᱚᱱᱟ ᱠᱚᱫᱚ ᱵᱟᱠᱤ ᱫᱚ ᱦᱩᱞ ᱢᱟᱦᱟ ᱡᱮᱢᱚᱱ ᱦᱩᱭᱩᱜ